ᱦᱮᱞᱳ ᱦᱮᱸ ᱤᱧᱟᱹᱜ ᱟᱸᱡᱟᱢᱚᱜ ᱠᱟᱱᱟ?
ᱦᱮᱸ ᱟᱸᱚᱢᱚᱜ ᱠᱟᱱᱟ ᱢᱚᱸᱡᱽ ᱜᱮ ᱟᱸᱚᱢᱚᱜ ᱠᱟᱱᱟ᱾
ᱚ ᱱᱟᱥᱮᱭᱟᱜ ᱦᱚᱸ ᱚᱸᱰᱮ ᱤᱭᱟᱹ ᱤᱭᱟᱹᱭ ᱱᱟᱛᱚ ᱢᱮᱱᱫᱟ ᱟᱸᱚᱢᱚᱜ ᱠᱟᱱᱟ ᱥᱮ ᱵᱟᱝ᱾
ᱟᱯᱮ ᱜᱮ ᱟ ᱚᱯ ᱟᱯᱮ ᱚᱲᱟᱜ ᱤᱭᱟᱹᱛ ᱢᱟ ᱦᱟᱺᱰᱤ ᱠᱚ ᱫᱚᱦᱚᱭ ᱜᱮᱭᱟ ᱟᱯᱮ ᱚᱲᱟᱜ ᱠᱚᱨᱮ ᱠᱤᱢᱵᱟ ᱡᱟᱦᱟᱸ ᱦᱟᱺᱰᱤ ᱠᱚ ᱫᱚᱦᱚᱭᱭᱟ ᱥᱚᱨᱦᱟᱭ ᱠᱚᱨᱮ ᱵᱟᱦᱟ
ᱦᱮᱸ ᱥᱚᱨᱦᱟᱭ ᱨᱮᱠᱚ ᱫᱚᱦᱚᱭ ᱜᱮᱭᱟ
ᱦᱟᱹᱰᱤ ᱡᱟᱦᱟᱸ ᱵᱟᱝᱠᱚ ᱫᱚᱦᱚᱭᱟ ᱦᱮᱸ ᱨᱟᱱᱩ ᱫᱚ ᱪᱮᱫ ᱞᱮᱠᱟ ᱠᱚ ᱡᱩᱛᱟ ᱚᱱᱟ ᱵᱟᱲᱟᱭ ᱢᱮ ᱠᱤ
ᱦᱮᱸ ᱟᱯᱮ ᱥᱮ ᱵᱟᱠᱩ ᱦᱮᱡ ᱵᱟᱲᱟᱜ ᱟᱫᱚ
ᱫᱚᱦᱚᱭ ᱟᱠᱚ ᱨᱟᱱᱩ ᱪᱤᱨ ᱨᱮᱠᱚ ᱵᱮᱱᱟᱣᱟ ᱵᱟᱰᱟᱭ ᱟᱯᱮ ᱨᱟᱱᱩ
ᱨᱟᱹᱱᱩ ᱵᱟ᱾
ᱠᱚ ᱵᱟᱲᱟᱭᱟ ᱚᱝᱠᱟᱱᱟᱜ ᱚᱱᱟ ᱨᱮᱫᱚ ᱨᱮ ᱨᱟᱱᱩ ᱠᱚᱫᱚ ᱨᱮ ᱨᱮᱦᱮᱫ ᱠᱚᱨᱮᱜ ᱨᱮᱦᱮᱫ ᱠᱚ ᱨᱮᱱᱟᱜ ᱤᱭᱟᱹ ᱠᱚ ᱡᱟᱦᱟᱸ ᱚᱱᱟ ᱨᱮᱦᱮᱫ ᱠᱚ ᱧᱟᱢᱚᱜ-ᱟ ᱦᱮᱸ᱾
ᱦᱮᱸ
ᱨᱮᱦᱮᱫ ᱡᱟᱹᱲᱤ ᱡᱩᱯᱲᱤ ᱠᱚ ᱚᱱᱟ ᱠᱷᱚᱱᱟᱜ ᱜᱮᱠᱚ ᱵᱮᱱᱟᱣᱟ ᱨᱟᱱᱩ᱾
ᱚ ᱦᱮᱸ ᱦᱩᱭ ᱫᱟᱲᱮᱭᱟᱜ ᱜᱮᱭᱟ ᱫᱤᱥ ᱥᱮ ᱫᱤᱥᱟᱹᱭ ᱢᱮ ᱩᱱ ᱜᱚᱫᱟ ᱯᱤᱪ᱾ ᱯᱤᱞᱪᱩ ᱯᱤᱞᱪᱩ ᱵᱩᱦ ᱦᱟᱲᱟᱢ ᱯᱤᱞᱪᱩ ᱵᱩᱲᱦᱤ ᱞᱮᱠᱟ ᱠᱤᱱ ᱧᱩ ᱞᱮᱫᱟ ᱚᱱᱟ ᱨᱮᱦᱮᱫ ᱨᱮᱱᱟᱜ ᱵᱮᱱᱟᱣ ᱠᱟᱛᱮᱜ ᱜᱮ᱾
ᱦᱮᱸ ᱨᱮᱦᱮᱫ ᱨᱮᱭᱟᱜ ᱵᱮᱱᱟ ᱚᱱᱟ ᱫᱚ ᱪᱤᱠᱟᱹ ᱢᱤᱫᱴᱮᱱ ᱜᱟᱞᱢᱟᱨᱟᱣ ᱢᱮᱱᱟᱜ-ᱟ ᱚᱱᱟ ᱫᱚ ᱚᱱᱟ ᱨᱮᱭᱟᱜ ᱫᱚ ᱢᱤᱫᱴᱮᱱ ᱛᱟᱨᱢᱟᱱᱮ ᱯᱤᱞᱪᱩ ᱦᱟᱲᱟᱢ ᱮᱭᱟᱭ ᱠᱚᱲᱟ ᱮᱭᱟᱭ ᱠᱩᱲᱤ ᱮᱭᱟᱭ ᱠᱚᱲᱟ ᱠᱚ ᱦᱩᱭ ᱞᱮᱱᱟ ᱵᱟᱝ ᱦᱮᱸ ᱠᱟᱛᱷᱟ ᱨᱮᱠᱚ ᱢᱮᱱ ᱵᱟᱝ ᱦᱮᱸ
ᱦᱩᱸ
ᱟᱫᱚ ᱫᱤᱭᱮ ᱯᱚᱨ ᱛᱟᱦᱚᱞᱮ ᱯᱨᱩᱨᱚᱠᱤ ᱛᱮᱭᱟᱜ ᱢᱤᱫᱴᱮᱱ ᱛᱚ ᱤᱭᱟᱹ ᱢᱮᱱᱟᱜ᱾ ᱛᱚ ᱫᱟ ᱡᱚᱠᱷᱚᱱ ᱯᱤᱞᱪᱩ ᱦᱟᱲᱟᱢ ᱯᱤᱞᱪᱩ ᱵᱩᱲᱦᱤ ᱵᱟᱱᱟ ᱵᱟᱨ ᱦᱚᱲ ᱜᱮᱛᱚ ᱢᱟᱱᱢᱤ ᱠᱤᱱ ᱡᱟᱱᱟᱣᱢ ᱞᱮᱱᱟ ᱥᱮ, ᱟᱫᱚ ᱛᱟᱦᱚᱞᱮ ᱚᱱᱟ ᱫᱚ ᱤᱭᱟᱹ ᱢᱮᱱᱟᱠᱚ, ᱚᱱᱟ ᱥᱤᱨᱟᱹᱢ ᱜᱮᱞᱮ ᱠᱷᱚᱱᱟᱜ ᱥᱮ ᱪᱮᱫ ᱠᱷᱚᱱᱟᱜ ᱠᱤᱱ ᱦᱩᱭ ᱞᱮᱱᱟ ᱴᱷᱤᱠ ᱟᱪᱷᱮ
ᱦᱮᱸ
ᱚᱱᱟ ᱨᱮ ᱤᱭᱟᱹ ᱠᱟᱛᱮᱱ ᱜᱮ ᱟᱫᱚ ᱪᱤᱞᱤ ᱦᱟᱸᱥᱼᱦᱟᱸᱥᱞᱤ ᱪᱮᱬᱮ ᱠᱷᱚᱱᱠᱤᱱ ᱦᱩᱭ ᱞᱮᱱᱟ ᱯᱤᱞᱪᱩ ᱦᱟᱲᱟᱢ ᱯᱤᱞᱪᱩ ᱵᱩᱲᱦᱤ ᱫᱚ ᱾
ᱦᱩᱸᱢ
ᱟᱨ ᱛᱟᱦᱚᱞᱮ ᱟᱫᱚ ᱪᱤᱠᱟᱹᱭᱱᱟ ᱛᱟᱦᱞᱮ ᱟᱫᱚ ᱫᱤᱭᱮᱯᱚᱨ ᱛᱟᱦᱞᱮ ᱩᱱᱠᱤ ᱡᱚᱠᱷᱚᱱ ᱠᱤᱱ ᱦᱟᱨᱟ ᱵᱩᱨᱩᱭᱱᱟ ᱠᱤᱱ ᱥᱮ,
ᱦᱩᱸ
ᱟᱫᱚ ᱦᱟᱨᱟ ᱵᱩᱨᱩᱭᱮᱱ ᱠᱷᱟᱱ ᱫᱚᱠᱤᱱ ᱛᱟᱦᱞᱮ ᱵᱚᱝᱥᱚ ᱫᱚ ᱢᱤᱜᱴᱮᱡ ᱧᱮᱞ ᱢᱮ ᱵᱟᱨ ᱦᱚᱲ ᱠᱤᱱ ᱱᱚᱣᱟ ᱡᱤᱭᱟᱹᱞᱤ ᱡᱤᱵᱽᱤᱭᱟᱹ ᱵᱟᱨᱭᱟ ᱢᱟᱱᱢᱤ, ᱠᱤᱱ ᱡᱟᱱᱟᱢ ᱮᱱᱟ
ᱦᱮᱸ ᱢᱟᱱᱮ ᱵᱟᱨᱭᱟ ᱠᱷᱚᱡ ᱡᱚᱱᱚᱥᱚᱝᱠᱷᱟ ᱵᱮᱥᱤ ᱦᱩᱭᱩᱜᱼᱟ ᱛᱚ,
ᱦᱮᱸ ᱡᱚᱱᱚᱥᱚᱝᱠᱷᱟ ᱵᱮᱥᱤ ᱦᱩᱭᱩᱜᱼᱟ ᱛᱚ, ᱛᱟᱦᱚᱞᱮ ᱩᱱᱠᱤᱱ ᱫᱚ ᱢᱤᱫᱴᱷᱮᱱ ᱠᱤᱱ ᱡᱟᱱᱟᱢ ᱟᱠᱟᱱᱟ ᱩᱱᱠᱤᱱ ᱫᱚ ᱵᱚᱭᱦᱟ ᱦᱮᱸ ᱛᱟᱢ ᱵᱚᱭᱦᱟ ᱥᱟᱹᱜᱟᱹᱭ ᱥᱮ ᱢᱤᱜᱴᱮᱱ ᱥᱮ ᱪᱮᱫ, ᱚᱱᱠᱟ ᱠᱟᱱᱟ ᱛᱟᱞ ᱛᱟᱦᱚᱞᱮ ᱟᱫᱚ ᱪᱮᱠᱟᱛᱮ ᱟᱹᱠᱤᱱ ᱱᱚᱝᱠᱟ ᱠᱟᱛᱮᱫ ᱜᱮ ᱟᱫᱚ ᱚᱱᱟ ᱞᱟᱹᱜᱤᱫ ᱱᱮᱥᱟ ᱫᱩᱵᱵᱚ ᱫᱚᱠᱤᱱ ᱮᱛᱟᱢ ᱚᱱᱟ ᱚᱱᱟ ᱢᱟᱨᱟᱝ ᱵᱩᱨᱩ ᱴᱷᱟᱹᱠᱨᱟᱹᱱ ᱜᱮ ᱛᱚᱵᱚᱞᱮ, ᱧᱩ ᱦᱚᱪᱚᱭ ᱞᱮᱫ ᱠᱤᱱᱟ ᱛᱟᱢᱟᱱᱮ ᱦᱮᱸ ᱡᱟᱛᱮ ᱵᱚᱝᱥᱚ ᱵᱤᱥᱛᱟᱨ ᱞᱟᱹᱜᱤᱫ ᱜᱮ,
ᱦᱩᱸ ᱟᱞᱮ ᱦᱚᱸ ᱦᱚᱞᱟ ᱫᱚ ᱛᱮᱦᱤᱧ ᱠᱚ ᱪᱟᱞᱟᱣᱱᱟ ᱛᱟᱦᱟᱞᱮ ᱛᱮᱦᱮᱧ ᱫᱚ ᱦᱟᱸᱜ ᱯᱟᱹᱣᱨᱟᱹ ᱠᱚ ᱤᱫᱤ ᱜᱮᱭᱟ ᱛᱚ ᱠᱤᱪᱷᱩ ᱫᱚᱠᱚ ᱤᱫᱤᱭᱟ ᱥᱮ ᱾
ᱦᱩᱸ ᱚᱱᱟ ᱫᱚᱠᱚ ᱤᱫᱤᱭ ᱜᱮᱭᱟ ᱯᱟᱹᱣᱨᱟᱹ ᱫᱚ ᱾
ᱦᱚᱞᱟ ᱫᱚ ᱛᱟᱦᱚᱞᱮ ᱤᱧ ᱵᱩᱰᱤ ᱡᱚᱠᱷᱚᱱᱮ ᱵᱮᱱᱟᱣ ᱮᱫ ᱛᱟᱸᱦᱮᱱᱟ ᱛᱟᱨᱯᱚᱨ ᱪᱮᱜ ᱞᱮᱠᱟ ᱪᱚᱭ ᱵᱮᱱᱟᱣ ᱠᱮᱫ ᱢᱟᱱᱮ ᱵᱟᱝ ᱡᱩᱛ ᱞᱮᱱ ᱛᱟᱭᱟ ᱢᱟᱱᱮ ᱫᱟᱜ ᱚᱱᱟ ᱡᱚᱠᱷᱚᱱ ᱯᱟᱹᱣᱨᱟᱹ ᱢᱟᱱᱮ
ᱫᱟᱜ ᱨᱮ ᱞᱮᱭᱟᱨ ᱵᱚᱞᱛᱮ ᱚᱱᱟ ᱡᱟᱸᱦᱟ ᱪᱮᱛᱟᱱ ᱨᱮ ᱡᱟᱸᱦᱟ ᱤᱭᱟᱹ ᱵᱟᱝ ᱠᱚ ᱫᱚᱦᱚ ᱠᱟᱜ-ᱟ ᱚᱱᱟ ᱡᱟᱸᱦᱟ ᱪᱩᱠᱟᱹᱜ ᱛᱮᱜ ᱚᱱᱟ ᱪᱩᱠᱟᱹᱜ ᱛᱮ ᱨᱮ ᱧᱮᱞ ᱢᱮ ᱢᱟ ᱠᱟᱴᱷ ᱴᱷᱮᱱ ᱠᱷᱚᱡ ᱡᱳᱞᱤᱭᱳ ᱵᱟᱥᱯᱚ ᱳᱸᱰᱳᱜᱚᱜ ᱠᱟᱱ ᱛᱟᱸᱦᱮᱱᱟ ᱦᱮᱸ ᱾ ᱚᱱᱟ ᱞᱟᱹᱜᱤᱫ ᱵᱟᱝ ᱤᱭᱟᱹᱜ ᱠᱟᱱ ᱛᱟᱸᱦᱮᱜ ᱡᱳᱞᱤᱭᱚ ᱵᱟᱥᱯᱚ ᱡᱩᱫᱤ ᱩᱰᱩᱠᱚᱜ-ᱟ ᱥᱮ ᱦᱮᱸ ᱛᱟᱦᱚᱞᱮ ᱦᱤᱴ ᱫᱚ ᱚᱱᱟ ᱡᱟᱸᱦᱟ ᱚᱱᱟ ᱠᱷᱚᱱ ᱡᱟᱸᱦᱟ ᱦᱤᱴ ᱫᱚ ᱛᱟᱯ ᱡᱟᱸᱦᱟ ᱛᱳᱫᱳᱜ ᱠᱟᱱᱟ ᱾
ᱦᱩᱸ,
ᱚᱱᱟ ᱫᱚ ᱵᱟᱨᱦᱮ ᱥᱮᱫ ᱛᱳᱫ ᱜᱮ ᱠᱟᱱᱟ ᱚᱱᱟ ᱵᱟᱭ ᱪᱤᱯᱟᱹᱣ ᱫᱟᱲᱮᱜ ᱠᱟᱱᱟ ᱟᱨ ᱚᱱᱟ ᱫᱚ ᱚᱱᱟ ᱫᱚ ᱪᱮᱫ ᱞᱮᱠᱟ
ᱵᱟᱝ ᱦᱚᱞᱟ ᱦᱚᱸ ᱦᱚᱞᱟ ᱫᱚ ᱛᱳᱫᱳᱜ ᱠᱟᱱ ᱛᱟᱸᱦᱮᱱᱟ ᱠᱤᱱ ᱛᱳᱜ ᱢᱟᱱᱮ ᱫᱟᱜ ᱢᱟᱱᱮ ᱫᱟᱜ ᱢᱟᱹᱲᱤ ᱠᱷᱚᱱ ᱦᱚᱸ ᱟᱨᱚ ᱤᱭᱟᱹ ᱛᱳᱫᱳᱜ ᱠᱟᱱᱟ, ᱟᱨᱚ ᱤᱭᱟᱹ ᱜᱮ ᱢᱟᱱᱮ ᱫᱟᱹᱨᱭᱟᱹ ᱜᱮ ᱮᱴᱟᱜ ᱨᱚᱠᱚᱢ ᱦᱳᱭ ᱠᱟᱱ ᱛᱟᱭᱟ ᱟᱫᱚ ᱤᱧ-ᱤᱧ ᱤᱧ ᱵᱩᱰᱤ ᱢᱮᱱ ᱫᱟᱭ ᱠᱳᱱᱳ ᱫᱤᱱ ᱱᱚᱝᱠᱟ ᱵᱟᱹᱧ ᱩᱱ ᱫᱤᱱ ᱠᱷᱚᱱ ᱡᱩᱛᱫᱟ ᱠᱳᱱᱳ ᱫᱤᱱ ᱵᱟᱹᱧ ᱡᱩᱛ ᱦᱚᱪᱚ ᱟᱠᱟᱫᱟ ᱪᱮᱠᱟᱛᱮ ᱡᱩᱛ ᱮᱱ ᱛᱤᱧᱟ ᱱᱚᱝᱠᱟ ᱫᱚ? ᱢᱟᱱᱮ ᱤᱭᱟᱹᱭᱮᱱ ᱛᱟᱭᱟ ᱦᱟᱸᱜ ᱢᱟᱱᱮ ᱫᱟᱜ ᱦᱚᱸ ᱛᱳᱫᱳᱜ ᱠᱟᱱᱟ ᱟᱨ ᱚᱱᱟ ᱢᱟᱱᱮ ᱡᱟᱸᱦᱟ ᱵᱟᱹᱲᱤᱡ ᱢᱟᱞ ᱚᱱᱟ ᱦᱚᱸ ᱛᱳᱫᱳᱜ ᱠᱟᱱᱟ ᱢᱟᱱᱮ ᱯᱟᱹᱣᱨᱟᱹ ᱵᱳᱛᱚᱞ ᱨᱮ ᱡᱟᱸᱦᱟ ᱞᱟᱥᱴᱮ ᱨᱮ ᱡᱟᱸᱦᱟ ᱛᱳᱫᱳᱜ-ᱟ ᱟᱨ ᱠᱤ ᱡᱚᱛᱚ ᱠᱷᱚᱱ ᱢᱟᱱᱮ ᱯᱨᱚᱥᱮᱥ ᱠᱚ ᱯᱷᱳᱞᱳ ᱠᱟᱛᱮ ᱡᱚᱠᱷᱚᱱ ᱯᱟᱹᱣᱨᱟᱹ ᱵᱟᱝ ᱡᱚᱨᱚᱜ ᱠᱟᱱᱟ ᱚᱱᱟ ᱤᱭᱟᱹ ᱠᱷᱚᱱ ᱴᱷᱚᱯ ᱴᱷᱚᱯ
ᱦᱩᱸ,
ᱦᱳᱭ ᱚᱸᱰᱮ ᱠᱷᱚᱡ ᱢᱟᱱᱮ ᱩᱞᱴᱟᱹ ᱤᱭᱟᱹ ᱠᱚ ᱵᱟᱝ ᱦᱳᱭᱳᱜ ᱤᱭᱟᱹᱜ ᱠᱟᱱ ᱛᱟᱠᱤᱱ ᱛᱟᱸᱦᱮᱱ ᱟᱫᱚ ᱵᱟᱠᱚ ᱵᱮᱱᱟᱣ ᱞᱮᱫᱟ ᱾ ᱚᱠᱟ ᱨᱮᱪᱚ ᱚᱠᱟᱨᱮ ᱠᱚ ᱦᱟᱺᱰᱤ ᱯᱟᱹᱭ ᱯᱟᱹᱣᱨᱟᱹ ᱠᱚᱫᱚ ᱠᱚ ᱡᱚᱜᱟᱲ ᱠᱮᱫ?
ᱟᱫᱚ ᱚᱝᱠᱟ ᱜᱮ ᱛᱟ ᱢᱟᱱᱮ ᱥᱚᱵ ᱥᱚᱢᱚᱭ ᱫᱚ ᱵᱟᱝ ᱦᱳᱭᱳᱜ-ᱟ ᱚᱱᱟᱫᱚ ᱢᱤᱫᱴᱮᱡ ᱥᱤᱥᱴᱮᱢ ᱚᱠᱟ ᱞᱮᱠᱟ ᱢᱮᱱᱟᱜ-ᱟ, ᱟᱫᱚ ᱪᱮᱫ ᱞᱮᱠᱟ ᱢᱤᱫᱴᱷᱮᱠᱟ ᱦᱮᱸ ᱡᱮᱢᱚᱱ ᱢᱤᱫᱴᱮᱱ ᱦᱚᱲ ᱚᱠᱟᱨᱮ ᱯᱮᱲᱟ ᱦᱚᱲ ᱢᱤᱫᱴᱮᱱ ᱵᱟᱡ ᱢᱚᱱᱮ ᱠᱟᱜ ᱢᱮ ᱢᱤᱫᱴᱟᱝ ᱵᱟᱪᱪᱟ ᱜᱤᱫᱽᱨᱟᱹ ᱟᱛᱮ ᱯᱮᱲᱟ ᱦᱚᱲ ᱡᱟᱸᱦᱟ ᱨᱮᱢ ᱪᱟᱞᱟᱣ ᱟᱠᱟᱱᱟ ᱥᱮ
ᱦᱩᱸ,
ᱟᱫᱚᱢ ᱜᱤᱫᱽᱨᱟᱹ ᱠᱚ ᱟᱦᱟ ᱜᱚᱫᱚᱜ-ᱟ, ᱟᱦᱟ ᱵᱟᱲᱟᱣ ᱠᱟᱱᱟᱢ? ᱚᱱᱟ ᱟᱦᱟ ᱡᱟᱸᱦᱟ ᱠᱚ ᱢᱮᱛᱟᱜ ᱠᱟᱱᱟ ᱚᱱᱟ ᱫᱚ ᱡᱟᱸᱦᱟᱭ ᱟᱦᱟᱣ ᱟᱭ ᱥᱮ ᱦᱮᱸ, ᱩᱱᱤ ᱦᱚᱭ ᱵᱟᱲᱟᱭᱟ ᱤᱧᱟᱹᱜ ᱢᱮᱫ ᱫᱚ ᱱᱚᱝᱠᱟᱱ ᱛᱤᱧᱟᱹ ᱾ ᱱᱚᱣᱟ ᱫᱚ ᱱᱚᱡᱚᱨ ᱵᱚᱱᱫᱤ ᱠᱚ
ᱦᱮᱸ ᱦᱮᱸ ᱟᱸᱡᱚᱢ ᱫᱚᱧ ᱟᱸᱡᱚᱢ ᱠᱟᱫᱟ ᱾
ᱦᱮᱸ ᱚᱱᱟ ᱫᱚ ᱟᱡ ᱦᱚᱸ ᱵᱟᱭ ᱵᱟᱲᱟᱭᱟ ᱤᱧᱟᱹᱜ ᱡᱮ ᱱᱚᱡᱚᱨᱟ ᱠᱷᱟᱨᱟᱯᱟ ᱚᱱᱟ ᱫᱚ ᱟᱡ ᱦᱚᱸ ᱵᱟᱭ ᱵᱟᱰᱟᱭᱟ ᱾ ᱵᱟᱢ ᱧᱮᱞᱟ ᱚᱱᱟ ᱵᱚᱞ ᱠᱷᱮᱹᱞ ᱠᱚᱲᱟ ᱠᱚ ᱡᱚᱠᱷᱚᱱ ᱵᱚᱱ ᱪᱟᱞᱟᱜ-ᱟ ᱠᱤᱝᱵᱟ ᱥᱮᱸᱫᱽᱨᱟ ᱵᱚᱱ ᱪᱟᱞᱟᱜ-ᱟ ᱡᱚᱠᱷᱚᱱ ᱥᱮ ᱦᱮᱸ ᱛᱚᱠᱷᱚᱱ ᱢᱟᱱᱮ ᱠᱤᱪᱷᱩ ᱠᱤᱪᱷᱩ ᱧᱮᱞᱟ ᱦᱚᱲ ᱴᱷᱮᱱ ᱵᱟᱝ ᱠᱚ ᱫᱮᱠᱷᱟᱜ-ᱟ ᱾ ᱢᱟᱱᱮ ᱠᱚ ᱩᱱᱤ ᱫᱚ ᱛᱟᱨᱢᱟᱱᱮ ᱚᱡᱟᱛᱛᱟ ᱜᱮᱭᱟᱭ ᱛᱟᱨᱢᱟᱱᱮ ᱾
ᱦᱩᱸ ᱟᱫᱚᱢ ᱵᱟᱲᱟᱭ ᱠᱷᱟᱡ ᱫᱚ ᱵᱟᱝ ᱫᱮᱠᱟᱷᱜᱼᱟ ᱟᱫᱚ ᱵᱟᱢ ᱵᱟᱲᱟᱭ ᱠᱷᱟᱡ ᱫᱚ ᱪᱮᱠᱟᱛᱮ ᱫᱚ ᱵᱟᱝ ᱪᱮ
ᱠᱟᱛᱷᱟ ᱠᱟᱱ ᱜᱮᱭᱟ ᱢᱤᱫᱴᱮᱱ ᱡᱩᱫᱤ ᱟᱢ ᱡᱩᱫᱤᱢ ᱵᱟᱲᱟᱭᱟ ᱡᱩᱫᱤᱢ ᱵᱟᱲᱟᱭᱟ ᱛᱟᱦᱮ ᱟᱢ ᱪᱮᱠᱟ ᱟᱢ ᱡᱟᱸᱦᱟ ᱥᱮᱢ ᱦᱚᱭᱛᱚ ᱥᱮᱸᱫᱽᱨᱟᱢ ᱪᱟᱞᱟᱜ ᱠᱟᱱᱟ ᱥᱮ ᱵᱚᱞ ᱠᱷᱮᱹᱞᱮᱢ ᱪᱟᱞᱟᱜ ᱠᱟᱱᱟ ᱟᱨᱮ ᱡᱚᱠᱷᱚᱱᱮᱢ ᱳᱰᱳᱝ ᱱᱟ ᱚᱲᱟᱜ ᱠᱷᱚᱱᱟᱜ ᱛᱚᱠᱷᱚᱱᱮᱢ ᱧᱟᱢ ᱠᱟᱫᱮᱭᱟ ᱦᱟᱸᱜ ᱴᱷᱤᱠ ᱟᱪᱷᱮ ᱾
ᱦᱩᱸ ᱾
ᱟᱫᱚᱢ ᱢᱮᱱᱟ ᱟᱫᱚ ᱢᱚᱱ ᱦᱚᱸ ᱢᱤᱫᱴᱮᱱ ᱩᱭᱦᱟᱹᱨᱟ ᱛᱮᱦᱮᱧ ᱫᱚᱞᱮ ᱦᱟᱨᱟᱜ ᱜᱮᱭᱟ ᱛᱟᱨᱢᱟᱱᱮ ᱛᱮᱦᱮᱧ ᱫᱚ ᱛᱟᱦᱚᱞᱮ ᱾ ᱢᱚᱱ ᱦᱚᱸ ᱢᱤᱫᱴᱮᱱ ᱟᱫᱚ, ᱟᱫᱚ ᱥᱟᱹᱨᱤᱜᱮ ᱢᱚᱱ ᱦᱚᱸ ᱩᱭᱦᱟᱹ ᱫᱩᱨᱵᱚᱞᱮᱢ ᱟᱨ ᱦᱟᱨᱟᱣ ᱦᱚᱸ ᱦᱟᱨᱟᱣ ᱱᱟ ᱛᱟᱦᱚᱞᱮ ᱟᱫᱚᱢ ᱵᱤᱥᱟᱹ ᱥᱟᱜ ᱜᱮᱭᱟ ᱩᱱᱤ ᱜᱮᱞᱮ ᱧᱟᱢ ᱞᱮᱫᱮ ᱛᱮᱞᱮ ᱦᱟᱨᱟᱣ ᱱᱟ, ᱟᱫᱚ ᱟᱫᱚᱢ ᱦᱚᱲ ᱫᱚ ᱪᱤᱠᱟᱹᱭᱟ ᱠᱚ ᱠᱚᱣᱟ ᱱᱚᱡᱚᱨ ᱠᱟᱴᱟᱣ ᱞᱟᱹᱜᱤᱫ ᱫᱚ ᱪᱤᱠᱟᱹᱭᱟ ᱠᱚᱢ ᱵᱟᱲᱟᱭᱟ? ᱩᱱᱤ ᱦᱚᱲ ᱟᱢ ᱜᱮ ᱨᱚᱲᱟᱭ ᱦᱳᱭᱳᱜ ᱛᱟᱢᱟ ᱚᱠᱟ ᱥᱮ ᱮᱢ ᱪᱟᱞᱟᱣ ᱞᱮᱱᱟ? ᱚᱱᱛᱮ ᱪᱟᱞᱟᱜ ᱠᱟᱱᱟ ᱟᱫᱚ ᱛᱟᱦᱚᱞᱮ ᱟᱫᱚ ᱱᱚᱣᱟ ᱫᱚ ᱠᱟᱴᱚᱜ-ᱟ ᱛᱟ ᱚᱱᱟ ᱫᱚ᱾
ᱚᱸ ᱾
ᱚᱱᱠᱟ ᱥᱤᱥᱴᱮᱢ ᱠᱟᱱᱟ᱾ ᱠᱚ ᱫᱤᱱ ᱯᱚᱨ ᱛᱟᱞᱮᱹ ᱵᱮᱞᱮᱜ ᱠᱟᱱᱟ ᱟᱫᱚ ᱟᱫᱚ ᱟᱫᱚ ᱦᱟᱸᱜ
ᱛᱟᱞᱮᱹ ᱦᱮᱸ ᱯᱩᱨᱟᱹ ᱵᱮᱞᱮᱜ ᱠᱟᱱᱟ ᱵᱮᱞᱮ ᱫᱚ ᱾
ᱛᱟᱞᱮ ᱟᱯᱮ ᱫᱚ ᱪᱮᱫ ᱪᱮᱫ ᱯᱤᱴᱷᱟᱹ ᱯᱮ ᱵᱮᱱᱟᱣᱟ ᱛᱟᱞᱮ ᱨᱮᱭᱟᱜ ᱫᱚ?
ᱛᱟᱞᱮ ᱨᱮᱱᱟᱜ ᱚᱱᱟ ᱫᱚ ᱵᱟᱲᱮ ᱥᱟᱠᱟᱢ ᱨᱮᱱᱟᱜ ᱪᱮᱫ ᱯᱤᱴᱷᱟᱹ ᱠᱚ ᱵᱮᱱᱟᱣ ᱚᱱᱟ, ᱛᱟᱨᱯᱚᱨ ᱯᱩᱠᱩᱲᱤ ᱞᱮᱠᱟ ᱠᱚ ᱵᱮᱱᱟᱣ ᱚᱱᱮ ᱚᱱᱟ ᱠᱚᱜᱮ
ᱩᱸ᱾ ᱟᱫᱚ ᱞᱩᱪᱤ-ᱯᱷᱩᱪᱤ ᱠᱚ ᱵᱮᱱᱟᱣ ᱟᱥᱮ ᱵᱟᱝ ᱛᱟᱞᱮ ᱨᱮᱭᱟᱜ?
ᱮᱸ ᱦᱮᱸ ᱵᱮᱱᱟᱣ ᱵᱮᱱᱟᱣ᱾ ᱞᱩᱪᱤ ᱫᱚ ᱵᱮᱱᱟᱜ ᱜᱮᱭᱟ ᱟᱫᱚ ᱤᱧᱫᱚ ᱞᱩᱪᱤ ᱡᱤᱱᱤᱥ ᱜᱮ ᱵᱟᱹᱧ ᱠᱩᱥᱤᱭᱟᱜᱼᱟ ᱫᱚᱢᱮ ᱥᱩᱱᱩᱢ ᱜᱮᱭᱟ ᱥᱮ ᱚᱱᱟᱛᱮ ᱟᱪᱪᱷᱟ ᱫᱚ ᱞᱩᱪᱤ ᱠᱚᱫᱚ ᱵᱟᱹᱧ ᱠᱩᱥᱤᱭᱟᱜ-ᱟ᱾
ᱚᱲᱟᱜ ᱚᱲᱟᱜ ᱨᱮᱦᱚᱸ ᱵᱟᱢ ᱡᱚᱢᱟ?
ᱠᱷᱩᱵ ᱠᱚᱢ ᱢᱤᱫᱴᱟᱝ ᱵᱟᱨᱭᱟ ᱤᱱᱟᱹᱜᱮ᱾
ᱚᱱᱟ ᱦᱚᱸ ᱞᱳ ᱥᱩᱱᱩᱢ ᱡᱤᱱᱤᱥ ᱠᱟᱱᱟ ᱛᱚ᱾
ᱦᱩᱸ᱾
ᱟᱨ ᱢᱤᱫ ᱴᱟᱝ ᱚᱱᱟ ᱤᱭᱟᱹ ᱥᱮ ᱥᱩᱱᱩᱢᱟ ᱫᱤᱭᱮ ᱢᱤᱫᱴᱮᱱ ᱪᱮᱫ ᱞᱮᱠᱟ ᱥᱩᱱᱩᱢᱤᱧ ᱫᱚ ᱨᱮ ᱵᱟ ᱯᱷᱩᱞᱟᱹᱜ-ᱟ ᱦᱟᱞᱠᱟ ᱠᱚᱨᱮ ᱢᱟᱱᱮ ᱚᱱᱟ ᱫᱚ ᱪᱤᱫ ᱠᱚ ᱪᱤᱫ ᱯᱤᱴᱷᱟᱹ ᱠᱚ ᱢᱮᱛᱟᱜᱼᱟ ᱚᱱᱟ ᱥᱩᱱᱩᱢ ᱨᱮᱭᱟᱜᱛᱟᱞᱮ ᱯᱷᱩᱞᱟᱹᱜ-ᱟ ᱧᱮᱞ ᱢᱮ᱾ ᱚᱱᱮ ᱚᱱᱟ ᱤᱩᱟᱹ ᱵᱤᱵᱷᱤᱱᱱᱚ ᱵᱤᱵᱷᱤᱱᱱᱚ ᱡᱤᱱᱤᱥ ᱠᱚ ᱞᱟᱜᱟᱣᱟᱜᱼᱟ ᱧᱮᱞ ᱢᱮ ᱠᱤᱥᱢᱤᱥ ᱛᱷᱮᱠᱮ ᱥᱩᱨᱩ ᱠᱚ ᱠᱟᱛᱮ ᱤᱥ ᱛᱟ ᱠᱮᱹᱥ ᱥᱩᱨᱩ ᱠᱟᱛᱮ ᱦᱟᱸ
ᱦᱩᱸ᱾
ᱵᱱᱟᱣᱟ ᱚᱱᱟ᱾ ᱯᱷᱩᱞᱟᱹᱜ-ᱟ ᱧᱮᱞ ᱢᱮ ᱯᱷᱟᱯᱟᱜ-ᱟ ᱚᱱᱟ ᱫᱚ ᱢᱚᱡᱽ ᱜᱮ᱾ ᱟᱨ ᱤᱭᱟᱹ ᱟᱯᱮ ᱚᱱᱟ ᱨᱩᱰᱟᱹ ᱥᱚᱢᱚᱭ ᱫᱚ ᱪᱮᱜ ᱰᱩᱸᱵᱩᱜ ᱯᱤᱴᱷᱟᱹᱭᱟᱯᱮ ᱥᱮ ᱪᱮᱫ ᱟᱯᱮ ᱫᱚ?
ᱴᱩᱸᱰᱩᱸ ᱦᱤᱥᱟᱹᱵ ᱨᱮ ᱫᱚ ᱵᱩᱸᱵᱩᱜ ᱯᱤᱴᱷᱟᱹ ᱜᱮᱛᱚ ᱟᱫᱚ ᱤᱧ ᱢᱚᱴᱟᱢᱩᱴᱤ ᱯᱮ ᱯᱚᱱ ᱵᱚᱪᱷᱚᱨ ᱯᱮ ᱯᱳᱱ ᱵᱚ ᱪᱷᱚᱨ ᱨᱩᱰᱟᱹ ᱨᱮ ᱚᱲᱟᱜ ᱨᱮ ᱵᱟᱹᱧ ᱛᱟᱦᱮᱸ ᱠᱟᱱᱟ, ᱯᱮ ᱯᱩᱱ ᱵᱚᱪᱷᱚᱨ ᱠᱷᱚᱱ ᱦᱚᱸ ᱵᱮᱥᱤ᱾
ᱨᱩᱸᱰᱟᱹ ᱨᱩᱸᱰᱟᱹ ᱡᱩᱫᱤ ᱟᱛᱳ ᱠᱚᱲᱟ ᱠᱚ ᱠᱚᱲᱟ ᱡᱚᱠᱷᱚᱱ ᱠᱚ ᱟᱛᱮ ᱠᱚᱭᱟ ᱩᱱᱥᱟᱹ ᱥᱮᱸᱨᱟ ᱠᱚ ᱪᱟᱟᱜᱼᱟ ᱩᱱ ᱥᱚᱢᱚᱭ ᱫᱚ᱾ ᱨᱩᱸᱰᱟᱹ ᱦᱤᱞᱳᱜ ᱫᱚ᱾ ᱮᱱᱦᱤᱞᱳ ᱫᱚᱠᱚ ᱢᱮᱱᱟ ᱦᱮᱸ ᱮᱱ ᱦᱤᱞᱳᱜ ᱫᱚᱠᱚ ᱢᱮᱱᱟᱜ ᱥᱮ ᱪᱮᱫ ᱮᱱ ᱦᱤᱞᱳᱜ ᱫᱚ ᱛᱟᱨᱢᱟᱱᱮ ᱨᱩᱰᱟᱹ ᱛᱚ, ᱮᱱᱦᱤᱞᱳᱜ ᱫᱚ ᱛᱟᱦᱚᱞᱮ
ᱛᱮᱜ ᱦᱚᱸ ᱵᱷᱟᱞᱮ ᱜᱩᱰᱩ ᱜᱩᱰᱩ ᱥᱮ ᱟᱞᱮ ᱥᱮᱫ ᱫᱚ ᱪᱮᱜ ᱜᱩᱰᱩ ᱥᱮᱸᱫᱽᱨᱟ ᱠᱚᱜᱮ ᱛᱚᱠᱚ ᱪᱟᱞᱟᱜ-ᱟ ᱮᱱᱤᱞᱳᱜ ᱫᱚ᱾
ᱟᱨ ᱟᱠᱷᱟᱱ ᱠᱚᱨᱮ ᱢᱤᱫᱴᱮᱱ ᱡᱟᱦᱮᱸ ᱢᱟᱜᱽ ᱵᱚᱸᱜᱟ ᱡᱟᱦᱟᱸ ᱡᱟᱦᱟᱸ ᱠᱟᱦᱟᱸ ᱢᱟᱜᱽ ᱵᱚᱸᱜᱟ ᱯᱳᱭᱞᱩ ᱫᱤᱱ ᱦᱤᱞᱳᱜ ᱫᱚ ᱮᱱᱦᱤᱞᱳᱜ ᱫᱚ ᱪᱮᱫ ᱟᱠᱷᱟᱱ ᱠᱚ ᱢᱮᱛᱟᱜ-ᱟ ᱛᱚ, ᱟᱠᱷᱟᱱ ᱦᱤᱞᱳᱜ ᱫᱚ ᱛᱟᱦᱚᱞᱮ ᱮᱱᱦᱤᱞᱳᱜ ᱫᱚ ᱪᱤᱫ ᱠᱚᱯᱮ ᱪᱤᱠᱟᱹᱟ ᱭᱟ ᱥᱮᱸᱫᱽᱨᱟ ᱠᱚᱯᱮ ᱪᱟᱞᱟᱜ-ᱟ ᱥᱮᱼ
ᱥᱮᱸᱫᱽᱨᱟ ᱴᱮᱸᱫᱽᱨᱟ ᱥᱤᱢ ᱛᱟᱯ ᱥᱤᱢ ᱛᱟᱯᱟᱢ ᱮ ᱥᱚᱵ᱾
ᱦᱮᱸ
ᱥᱤᱢ ᱛᱟ
ᱟᱠᱷᱟᱱ ᱦᱤᱞᱚᱜ ᱫᱚ ᱟᱵᱚᱣᱟᱜ ᱫᱚ ᱛᱟᱨᱢᱟᱱᱮ ᱯᱩᱭᱞᱮᱜ ᱟᱵᱚᱣᱟᱜ ᱫᱚ ᱯᱩᱭᱞᱳ ᱥᱤᱱᱮᱢᱟ ᱠᱟᱱᱟ ᱟᱷᱟᱱ ᱜᱮᱛᱚ ᱟᱠᱷᱟᱱ ᱠᱷᱚᱡ ᱫᱚ ᱥᱩᱨᱩᱜ ᱟᱛᱚ᱾
ᱦᱩᱸ, ᱦᱮᱸ ᱟᱠᱷᱟᱱ ᱟᱠᱷᱟᱱ ᱠᱷᱚᱱ ᱜᱮ ᱥᱩᱨᱩᱜ-ᱟ ᱥᱩᱨᱩ ᱫᱚ᱾
ᱦᱮᱸ ᱾
ᱟᱯᱮ ᱫᱚ ᱪᱮᱫ ᱯᱮ ᱪᱮᱠᱟᱹᱭᱟ ᱟᱠᱷᱟᱱ ᱨᱮ? ᱥᱤᱢ ᱛᱟᱯᱟᱢ
ᱟᱠ ᱮᱸᱜ ᱮᱜ ᱦᱮᱸ ᱥᱤᱢ ᱛᱟᱯᱟᱢ ᱡᱩᱫᱤ ᱥᱤᱢ ᱠᱚ ᱛᱟᱦᱮᱱᱟ ᱥᱤᱢ ᱛᱟᱯᱟᱢ ᱪᱟᱞᱟ ᱦᱩᱭᱩᱜ-ᱟ ᱥᱤᱢ ᱵᱟᱠᱠᱚ ᱛᱟᱦᱮᱱ ᱠᱷᱟᱡ ᱫᱚ, ᱮᱱᱦᱤᱞᱳᱜ ᱫᱚ ᱥᱮᱸᱫᱽᱨᱟ ᱢᱤᱫ ᱫᱷᱟᱣ ᱪᱟᱞᱞᱟᱣ ᱜᱮ ᱦᱩᱭᱩᱜ-ᱟ ᱡᱟᱦᱱᱟᱜ ᱠᱚ ᱡᱤᱵᱽ ᱡᱤᱭᱟᱹᱞᱤ ᱡᱟᱦᱟᱸᱭ ᱜᱚᱡ ᱠᱚᱜᱮ ᱦᱩᱭᱩᱜ- ᱟ ᱦᱮᱸ, ᱮᱱᱮᱹᱠᱷᱟᱱ ᱥᱟᱺᱰᱤ ᱫᱚ ᱢᱮᱱᱟᱜ ᱠᱚᱣᱟ ᱮᱠᱷᱚᱱ ᱛᱟᱯᱟᱢ ᱵᱟᱝ ᱦᱩᱭᱩᱜ ᱠᱟᱱᱟ ᱮᱠᱷᱚᱱ ᱫᱚ᱾ ᱛᱟᱯᱟᱢ ᱵᱚᱞ ᱫᱚ ᱪᱮᱫ ᱞᱮᱠᱟ ᱚᱱᱮᱜ ᱫᱤᱱ ᱛᱟᱯᱟᱢ ᱠᱚ ᱵᱟᱞᱮ ᱛᱟᱯᱟᱢ ᱵᱟᱲᱟᱭᱮᱫ ᱠᱚᱣᱟ᱾
ᱚᱻ
ᱦᱟᱹᱲᱩ ᱵᱤᱪᱟᱨᱮ ᱫᱚᱱ ᱵᱟᱲᱟᱭᱫᱟ ᱦᱟᱹᱲᱩ,
ᱞᱟᱜᱟᱜ ᱞᱟᱜᱟ ᱟᱹᱲᱜᱳᱭᱮᱢ ᱞᱟᱜᱟᱭᱮᱢ ᱦᱟᱸᱜ,
ᱛᱟᱦᱚᱞᱮᱧ ᱵᱮ ᱵᱮᱵᱚᱥᱛᱟᱣᱟᱭᱜᱮ ᱢᱤᱫ ᱫᱷᱟᱣ ᱦᱮᱸᱥᱮ ᱵᱟᱝᱦᱮᱸ,
ᱦᱮᱸ ᱵᱟᱠᱷᱟᱡ ᱫᱚ ᱪᱮᱫ? ᱵᱮᱵᱚᱥᱛᱷᱟ-ᱟᱭ ᱢᱮ ᱱᱚᱰᱮ ᱜᱮ ᱤᱭᱟᱹ ᱵᱚᱞᱮ ᱵᱟᱲᱟᱭᱟᱢ ᱚᱱᱟ ᱵᱮᱸᱜᱟᱲ ᱥᱟᱠᱟᱢ ᱵᱟᱝ ᱤᱭᱟᱹ ᱠᱚ ᱡᱚᱢ ᱫᱟ ᱪᱮᱞᱮ ᱛᱮᱡᱩ ᱡᱟᱹᱱᱤᱡ ᱾
ᱛᱤᱡᱩ ᱛᱟᱦᱚᱞᱮ ᱨᱟ ᱨᱟᱱ ᱞᱟᱜᱟᱣ ᱢᱮ᱾
ᱨᱟᱱ ᱫᱚ ᱛᱤᱦᱤᱧ ᱜᱟᱯᱟ ᱥᱮ ᱮᱠᱷᱚᱱ ᱫᱚ ᱦᱚᱜᱼᱚᱭ ᱪᱤᱞᱮ ᱢᱤᱫᱴᱟᱝ ᱤᱭᱟᱹ ᱠᱟᱱᱟᱭ ᱪᱮᱞᱮ ᱚᱱᱟ ᱥᱤ ᱞᱮᱠᱟ ᱥᱤ ᱞᱮᱠᱟ ᱢᱮᱱᱟᱭᱟ ᱩᱱᱤ ᱥᱟᱠᱟᱢ ᱞᱟᱛᱟᱨ ᱨᱮ ᱛᱟᱦᱮᱸ ᱠᱟᱱᱟ ᱧᱮᱞᱮ ᱟᱠᱟᱱᱟ ᱜᱮᱨ ᱠᱷᱚᱠᱨᱚ ᱟᱠᱟᱫᱟᱭ ᱦᱚᱞᱟ ᱢᱤᱫ ᱫᱷᱟᱣᱤᱧ ᱪᱷᱟᱲᱟᱣ ᱟᱠᱟᱫᱮᱭᱟ ᱟᱨᱦᱚ ᱛᱤᱦᱤᱧ ᱦᱩᱸᱜ-ᱩᱭ ᱢᱤᱫᱴᱟᱝ ᱟᱨᱦᱚᱸ ᱢᱤᱫᱴᱟᱝ ᱢᱮᱱᱟᱭᱟ᱾
ᱦᱩᱸ᱾
ᱚᱝᱠᱟᱭ ᱛᱟᱢᱟ ᱵᱮᱸᱟᱲ ᱵᱮ ᱵᱮᱸᱜᱟᱲ ᱨᱮ ᱫᱚ ᱵᱮᱥᱤ ᱜᱮ ᱠᱚ ᱞᱟᱜᱟᱜ ᱵᱮᱸᱜᱟᱲ ᱨᱮᱫᱚ᱾
ᱦᱩᱸ᱾ ᱥᱟᱠᱟᱢ ᱠᱚ ᱠᱷᱚᱠᱨᱚ ᱠᱟᱫᱟ ᱤᱱᱟᱹᱜᱮ᱾
ᱦᱩᱸ᱾ ᱮᱭᱟ ᱵᱮᱸᱜᱟ ᱵᱮᱸᱜᱟᱲ ᱟᱢ ᱫᱚ ᱡᱩᱫᱤ ᱴᱷᱤᱠ ᱴᱷᱟᱠ ᱡᱩᱫᱤᱢ ᱪᱟᱥᱟ ᱵᱮᱸᱜᱟᱲ ᱯᱟᱸᱪ ᱪᱷᱚ ᱴᱷᱤᱠ ᱜᱮᱭᱟ ᱡᱷᱚᱛᱚ ᱜᱮᱛᱚ ᱨᱟᱱ ᱮᱥᱯᱨᱮᱭᱟᱜ ᱦᱩᱭᱩᱜ ᱛᱟᱢᱟ ᱡᱚ ᱦᱚᱸ ᱡᱚᱜᱼᱟ ᱡᱚᱠᱷᱚᱱ ᱡᱚᱜ ᱞᱟᱹᱜᱤᱫ ᱡᱚ ᱡᱚᱜ -ᱟ, ᱛᱚᱠᱷᱚᱱ ᱢᱤᱫ ᱫᱷᱟᱣ ᱮᱥᱯᱨᱮᱭᱟᱜ ᱦᱩᱭᱩᱜ ᱛᱟᱢᱟ᱾
ᱦᱩᱸ ᱟᱞᱮ ᱟᱛᱩ ᱨᱮ ᱢᱤᱫᱴᱟᱝ ᱟᱞᱮ ᱟᱛᱩ ᱨᱮ ᱢᱤᱫᱴᱟᱝ ᱵᱮᱸᱜᱟᱲ ᱯᱚᱦᱟ ᱢᱮᱱᱟᱜᱼᱟ ᱩᱱᱠᱩᱣᱟᱜ ᱫᱚ ᱢᱟᱹᱭ ᱟᱹᱰᱤ ᱡᱷᱟᱹᱞ ᱡᱷᱟᱹᱞ ᱵᱮᱸᱜᱟᱲ ᱵᱮᱜᱩᱱ ᱞᱟᱹᱜᱤᱫ ᱵᱮᱜᱩᱱᱤ ᱞᱟᱹᱜᱤᱫ ᱫᱚ ᱟᱹᱰᱤ ᱵᱟᱛᱟᱨ, ᱟᱫᱚ ᱦᱚᱞᱟᱧ ᱠᱩᱞᱤᱭᱮᱠᱟᱱ ᱢᱮᱛᱟᱭ ᱠᱟᱱᱟᱹᱧ ᱠᱚᱢ ᱯᱚᱦᱟ ᱵᱟᱹᱱᱩᱜ ᱛᱟᱢᱟ ᱟᱫᱚᱭ ᱢᱮᱱᱫᱟ ᱯᱚᱦᱟ ᱛᱟᱦᱮᱸ ᱠᱟᱱᱟ, ᱫᱟᱜ ᱵᱟᱠᱚ ᱤᱭᱟᱹ ᱮᱢᱠᱟᱫᱟ ᱛᱚᱠᱷᱚᱱ
ᱞᱟᱹᱴᱩ ᱞᱟᱹᱴᱩ ᱜᱮᱭᱟ?
ᱦᱮᱸ ᱟᱹᱰᱤ ᱞᱟᱹᱴᱩ ᱟᱹᱰᱤ ᱡᱷᱟᱹᱞ ᱡᱷᱟᱹᱞ
ᱚ ᱛᱟᱦᱚᱞᱮ ᱚᱱᱟ ᱫᱚ ᱚᱱᱟ ᱫᱚ ᱚᱱᱟ ᱫᱚ ᱵᱮᱸᱜᱟᱲ ᱵᱮᱜᱩᱱᱤ ᱞᱟᱹᱜᱤᱫ ᱜᱮ ᱴᱷᱤᱠᱟ। ᱟᱨ ᱱᱮᱛᱟᱨ ᱢᱟ ᱱᱮᱛᱟᱨ ᱱᱮᱛᱟᱨ ᱵᱟᱵᱚᱱ ᱧᱮᱞᱟ ᱡᱮ ᱵᱤᱜᱩᱱᱤ
ᱦᱩᱸ
ᱱᱮᱛᱟᱨ ᱵᱮᱜᱩᱱᱤ ᱨᱮ ᱩᱫᱤ ᱵᱮᱸᱜᱟᱲ ᱜᱮ ᱵᱟᱝ ᱛᱟᱦᱮᱸᱱ ᱠᱟᱱᱟ ᱦᱮᱸ ᱱᱮᱛᱟᱨ ᱫᱚ ᱚᱱᱟ ᱤᱭᱟᱹ ᱪᱮᱫ ᱠᱚ ᱢᱮᱛᱟᱜ ᱠᱟᱱᱟ ᱵᱤᱝᱞᱟ ᱠᱩᱢᱵᱽᱲᱳ ᱠᱩᱢᱵᱽᱲᱳ ᱨᱮᱭᱟᱜ ᱠᱚ ᱵᱮᱱᱟᱣᱫᱟ।
ᱟᱪᱪᱷᱟ
ᱟᱨ ᱤᱭᱟᱹ ᱦᱚ ᱦᱚᱛᱚᱫ ᱯᱤᱴᱷᱟᱹᱢ ᱡᱚᱢ ᱵᱟᱲᱟᱣ ᱠᱟᱫᱟ ᱦᱩᱸ ᱦᱟᱛᱚᱫ ᱯᱤᱴᱷᱟᱹ ᱥᱚᱨᱦᱟᱭ ᱦᱮᱸ ᱟᱵᱚ ᱡᱚᱜ ᱥᱚ ᱥᱚᱨᱦᱟᱭ ᱨᱮ ᱦᱮᱸ ᱥᱚᱨᱦᱟᱭ ᱫᱚ ᱪᱤᱫ ᱨᱮᱭᱟᱜ ᱯᱤᱴᱷᱟᱹ ᱯᱮ ᱵᱮᱱᱟᱣᱟ ᱟᱯᱮ ᱫᱚ?
ᱟᱞᱮ ᱫᱚ ᱥᱚᱨᱦᱟᱭ ᱥᱩᱫᱩ ᱡᱮᱞ ᱥᱩᱫᱩ ᱦᱮᱸ ᱥᱤᱢ ᱡᱮᱞ।
ᱥᱤᱢ ᱡᱤᱞ ᱥᱩᱠᱨᱤ ᱡᱤᱞ ᱡᱟᱨ ᱡᱮᱢᱚᱱ ᱛᱚ ᱵᱟᱝ ᱟᱫᱚ ᱚᱱᱟ ᱠᱷᱚᱱᱟᱜ ᱦᱮᱸᱚᱱᱟ ᱞᱟᱦᱟ ᱛᱮᱫᱚ ᱞᱟᱦᱟ ᱛᱮᱫᱚ ᱥᱩᱠᱨᱤ ᱡᱤᱞ ᱜᱮᱛᱚ ᱠᱚᱫᱚ ᱠᱚ ᱡᱚᱢᱮᱫ ᱛᱟᱦᱮᱱᱟ ᱠᱚ ᱟᱨ ᱱᱮᱛᱟᱨ ᱫᱚ ᱮᱠᱛᱚ ᱦᱮᱸ ᱦᱮᱸ ᱟᱨ ᱱᱮᱛᱟᱨ ᱫᱚ ᱟᱥᱛᱮ ᱟᱥᱛᱮ ᱮᱸᱜ ᱡᱟᱨ ᱡᱮᱢᱚᱱ ᱵᱟᱝᱠᱚ ᱡᱚᱢ ᱫᱟᱥᱮ ᱮᱠᱷᱚᱱ ᱫᱚ ᱯᱟᱞᱚᱱᱮᱜᱼᱟᱵᱚᱱ ᱵᱮᱥᱤ ᱠᱤᱪᱷᱩ ᱜᱮ ᱛᱟᱨ ᱢᱟᱱᱮ
ᱦᱮᱸ ᱛᱚ ᱱᱚᱱᱛᱮ ᱫᱟᱜ ᱧᱩᱨᱩᱜ ᱠᱟᱱᱟ ᱥᱮ?
ᱦᱮᱸ ᱦᱟᱞᱠᱟ ᱫᱟᱜ ᱧᱩᱨᱩᱜ ᱠᱟᱱᱟ ᱤᱧᱦᱚᱸ ᱚᱱᱛᱮᱧ ᱛᱟᱲᱟᱢ ᱠᱟᱫᱟ ᱚᱱᱟᱞᱤᱭᱟᱹ ᱚᱲᱟᱜ ᱥᱮᱜᱮᱧ ᱛᱟᱢ ᱟᱠᱟᱫᱟ।
ᱳ
ᱟᱪᱪᱷᱟ ᱪᱟᱛᱚᱢ ᱠᱚ ᱵᱟ ᱵᱟᱵᱟᱝ ᱵᱟᱭ ᱛᱤᱱᱟᱹᱜ ᱮ ᱥᱤᱛᱩᱝ ᱠᱟᱜ ᱛᱟᱦᱮᱱᱟ ᱪᱟᱛᱚᱢ ᱫᱚ ᱟᱨ ᱯᱞᱟᱥᱴᱟᱨ ᱦᱩᱭᱩᱜ ᱠᱟᱱᱟ ᱦᱟᱸᱜ ᱮᱥᱮᱫ ᱫᱟᱠᱚ ᱥᱮ ᱵᱟᱝ?
ᱚᱸ ᱤᱧ ᱦᱚᱸ ᱦᱚᱜᱼᱚᱭ ᱦᱚᱸᱜ-ᱚᱸᱱᱰᱮ ᱫᱟᱜ ᱧᱩᱨᱩᱜ ᱠᱟᱱᱟ ᱫᱟᱜ ᱤᱭᱟᱹ ᱠᱟᱹᱧ ᱵᱚᱞᱚ ᱠᱟᱱᱟ ᱦᱮᱸ ᱦᱮᱸ ᱦᱚᱜᱼᱚᱭ ᱱᱤᱛᱚᱜ ᱢᱟ ᱮᱠᱴᱩ ᱧᱩᱨᱩᱜ ᱠᱟᱱ
ᱱᱚᱠᱟ ᱦᱟᱞᱠᱟ ᱫᱟᱜ ᱛᱮᱫᱚ ᱤᱧᱟᱹᱴᱟᱜ ᱵᱟᱭ ᱩᱥᱟᱹᱨᱟ ᱯᱞᱟᱥᱴᱟᱨ ᱫᱚ ᱪᱮᱛᱟᱱ ᱫᱚ ᱡᱟᱦᱟᱸ ᱫᱟᱜ ᱯᱮᱲᱟᱯᱤᱴ ᱪᱮᱛᱟᱱ ᱵᱟᱝ ᱢᱮᱱᱟᱜᱼᱟ ᱯᱮᱲᱟᱯᱤᱴ ᱪᱮᱛᱟᱱ ᱫᱚ ᱥᱟᱵ ᱠᱚ ᱢᱮ ᱥᱮᱛᱟᱜ ᱵᱮᱨ ᱠᱷᱚᱱ ᱢᱚᱴᱟᱢᱩᱴᱤ ᱱᱚᱴᱟ ᱠᱷᱚᱡ ᱞᱟᱜᱟᱣ ᱟᱠᱟᱱᱟᱭ ᱚᱱᱟ ᱥᱮ ᱧᱮᱞᱤᱧ ᱥᱚᱠᱛᱚ ᱟᱠᱟᱱᱟ ᱯᱩᱨᱟᱹ ᱟᱫᱚ ᱟᱢ ᱡᱩᱫᱤ ᱵᱟᱢ ᱢᱚᱱᱮ ᱫᱚᱢᱮ ᱦᱟᱞᱠᱟ ᱢᱤᱫ ᱴᱷᱚᱯ ᱵᱟᱨ ᱡᱩᱫᱤ ᱧᱩᱨᱩᱜᱼᱟ ᱦᱮᱸ
ᱦᱩᱸ
ᱚᱱᱟ ᱫᱚ ᱴᱷᱤᱠ ᱜᱮ ᱤᱭᱟᱹᱜ-ᱟ। ᱚᱱᱟ ᱠᱚ ᱵᱤᱥᱤ ᱞᱮᱠᱷᱟᱡ ᱫᱚ ᱵᱟᱝ ᱜᱟᱱᱚᱜᱼᱟ ᱥᱮ।
ᱦᱩᱸ ᱱᱮᱛᱟᱨ ᱫᱟᱜ ᱧᱩᱨᱩᱭ ᱥᱩᱨᱩ ᱠᱮᱫᱟ ᱦᱟᱞᱠᱟ ᱦᱟᱞᱠᱟ ᱫᱟᱜ ᱧᱩᱨᱩᱜ ᱠᱟᱱᱟ।
ᱦᱮᱸ
ᱪᱮᱜ ᱪᱟᱞᱟᱣ ᱪᱮᱫ ᱮᱢ ᱪᱤᱠᱟᱹᱭᱟ ᱚᱸᱰᱮ ᱪᱟᱞᱟᱣ ᱠᱟᱛᱮᱫ?
ᱪᱟᱞᱟᱣ ᱠᱟᱛᱮᱧ ᱧᱮᱞ ᱠᱮᱫᱟ ᱛᱚ ᱪᱟᱛᱚᱢ ᱠᱟᱛᱮᱧ ᱟᱹᱜᱩᱭᱟ ᱪᱟᱛᱚᱢ ᱟᱹᱜᱩ ᱠᱟᱛᱮᱧ ᱟᱨᱚ ᱟᱨᱚᱧ ᱢᱮᱛᱟᱢᱟ ᱯᱷᱳᱱ ᱢᱮ ᱦᱟᱸᱜ ᱛᱤᱧ ᱫᱚ ᱯᱩᱨᱟᱹᱣ ᱠᱟᱜ ᱦᱩᱭᱩᱜᱼᱟ ᱢᱤᱫ ᱫᱤᱱ ᱵᱟᱨ ᱫᱤᱱ ᱠᱚ ᱮᱢᱚᱜ ᱠᱟᱱᱟ ᱢᱮᱱᱫᱚ ᱟᱠᱚ ᱫᱚᱠᱚ ᱢᱮᱱ ᱦᱚᱪᱚᱭᱮᱫᱟ ᱛᱟᱦᱚᱞᱮ ᱯᱷᱳᱱ ᱮᱯᱷᱮᱢ ᱫᱚ ᱛᱟᱲᱟᱛᱟᱲᱤ ᱯᱩᱨᱟᱹ ᱛᱟᱵᱚᱱ ᱦᱮᱸ ᱮᱱᱠᱷᱟᱱ ᱱᱚᱣᱟ ᱡᱩᱫᱤ ᱵᱚᱱ ᱠᱚᱨᱟᱣ ᱠᱷᱟᱱ ᱛᱟᱦᱚᱞᱮ ᱟᱨᱚ ᱠᱟᱹᱢᱤ ᱵᱚᱱ ᱧᱟᱢᱟ ᱱᱚᱣᱟ ᱫᱚ ᱯᱩᱨᱟᱹᱣ ᱠᱟᱜᱼᱟ ᱞᱟᱝ ᱛᱚ ᱦᱟᱸᱜ। ᱟᱢᱟᱜ ᱦᱚᱛᱚ ᱟᱹᱣᱨᱤ ᱯᱩᱨᱟᱹᱜᱼᱟ ᱤᱧᱦᱚᱸ ᱟᱹᱣᱨᱤ ᱯᱩᱨᱟᱹᱜᱼᱟ ᱛᱟᱦᱚᱞᱮ ᱦᱮᱸ ᱦᱮᱸ ᱱᱮᱛᱟᱨ
ᱤᱭᱟᱹ ᱚᱲᱟᱜ ᱨᱮᱱᱟᱜ ᱱᱟᱢᱵᱟᱨ ᱛᱤᱧ ᱯᱷᱳᱱ ᱟᱠᱟᱫ ᱢᱮᱭᱟ ᱦᱚᱞᱟ, ᱦᱚᱞᱟ ᱮᱴᱟᱜ ᱱᱟᱢᱵᱟᱨ ᱛᱤᱧ ᱯᱷᱳᱱ ᱠᱟᱫ ᱢᱮᱭᱟ ᱛᱤᱦᱤᱧ ᱮᱴᱟᱜ ᱱᱟᱢᱟᱨ
ᱟᱨᱚ ᱟᱨᱚ ᱦᱟᱹᱬᱩ ᱢᱮᱱᱟᱜ ᱠᱚᱣᱟ।
ᱢᱮᱱᱟᱜ ᱠᱚᱣᱟ ᱟᱨᱦᱚ᱾
ᱢᱚᱱᱟ ᱦᱟᱭ-ᱦᱟᱭ᱾
ᱢᱮᱛᱟᱢ ᱠᱟᱹᱱᱟᱹᱧ ᱢᱤᱫᱴᱟᱝ ᱵᱟᱨᱭᱟ ᱫᱚ ᱵᱟᱠᱚ ᱛᱟᱦᱮᱱᱟ ᱚᱭ ᱯᱮᱭᱟ ᱯᱩᱱᱭᱟᱹ ᱚᱱᱮ ᱚᱱᱠᱟ ᱠᱚ ᱛᱟᱦᱮᱱ ᱜᱮᱭᱟ᱾ ᱟᱠᱚᱣᱟᱜ ᱢᱤᱫᱴᱟᱱ ᱜᱮᱝ ᱠᱟᱱ ᱛᱟᱠᱚᱣᱟ ᱚᱱᱟ᱾
ᱦᱮᱸ᱾
ᱪᱮᱠᱟ ᱜᱩᱨᱩᱯ ᱢᱮᱱᱟᱜ ᱛᱟᱵᱚᱱᱟ ᱚᱱᱠᱟ- ᱚᱱᱠᱟ-ᱚᱱᱠᱟ ᱥᱮ ᱚᱱᱠᱟᱱᱟᱜ ᱜᱩᱨᱩᱯ ᱛᱟᱦᱮᱱ ᱛᱟᱠᱚᱣᱟ᱾
ᱦᱮᱸ ᱚᱱᱟ ᱫᱚ ᱟᱠᱚᱣᱟᱜ ᱵᱷᱟᱥᱟᱛᱮ ᱚᱱᱟ ᱠᱚ ᱨᱚᱯᱚᱲᱟ ᱦᱮᱸ ᱥᱮ ᱵᱟᱝ ᱦᱮᱸ᱾
ᱦᱮᱸ-ᱦᱮᱸ᱾
ᱚᱱᱮ ᱚᱱᱠᱟ ᱠᱟᱛᱦᱟ ᱠᱟᱱ ᱜᱮᱭᱟ᱾
ᱱᱤᱛᱜᱮ ᱱᱤᱛᱜᱤᱧ ᱪᱟᱯᱟᱫ ᱠᱮᱭᱟ ᱢᱤᱫᱴᱮᱱ ᱩᱱᱤ ᱫᱚ ᱦᱟᱹᱲᱩ ᱫᱚ ᱵᱟᱝ ᱠᱟᱱᱟ ᱵᱩᱲᱦᱤ ᱦᱚᱲ ᱢᱮᱱᱟᱭᱟ ᱵᱩᱡ ᱠᱮᱫᱟᱢ᱾
ᱚᱸ ᱟᱨ ᱤᱭᱟᱹ ᱟᱨᱦᱚ ᱫᱟᱠᱟᱢ ᱡᱚᱢᱟ ᱥᱮ ᱱᱤᱛᱚᱜ᱾
ᱱᱤᱛᱚᱜ ᱫᱚ ᱵᱟᱹᱧ ᱡᱚᱢᱟ ᱤᱧ ᱫᱚ ᱡᱚᱢ ᱟᱠᱟᱫᱟᱹᱧ ᱤᱧᱫᱚ ᱠᱷᱟᱹᱡᱟᱹᱲᱤᱧ ᱡᱚᱢ ᱟᱠᱟᱫ ᱛᱟᱦᱮᱱᱟ ᱥᱮᱛᱟᱜ ᱵᱮᱲᱟ᱾
ᱤᱧᱦᱚᱸ ᱥᱮᱛᱟᱜ ᱨᱮ ᱦᱟᱞᱠᱟ ᱠᱷᱟᱹᱡᱟᱹᱲᱤᱧ ᱡᱚᱢ ᱠᱮᱫᱟ᱾ ᱤᱫᱩᱧ ᱢᱮᱱᱫᱟ ᱛᱟᱦᱚᱞᱮ ᱫᱚᱢᱮ ᱠᱷᱟᱹᱡᱟᱹᱲᱤᱧ ᱡᱚᱢ ᱞᱮᱠᱷᱟᱱ ᱚᱱᱟᱛᱮᱧ ᱢᱮᱱᱫᱟ ᱱᱩᱠᱩ ᱠᱚ ᱛᱩᱜ ᱞᱮᱱ ᱜᱮ ᱟᱨ ᱤᱧ ᱛᱩᱫᱩᱜᱼᱟ ᱦᱟᱸᱜ ᱚᱱᱟᱛᱮ ᱩᱱᱠᱩ ᱡᱚᱢ ᱫᱟᱠᱟᱧ ᱡᱚᱢ ᱠᱮᱫᱟ ᱫᱟᱠᱟ ᱡᱚᱢ ᱠᱟᱛᱮᱜ᱾ ᱟᱫᱚᱧ ᱢᱮᱱᱮᱫᱟ ᱟᱨ ᱢᱤᱫ ᱫᱷᱟᱣ ᱧᱤᱫᱟᱹ ᱡᱚᱢ ᱦᱩᱭᱩᱜᱼᱟ ᱦᱟᱸᱜ ᱟᱨ ᱧᱤᱫᱟᱹ ᱫᱚ ᱵᱟᱝ ᱚᱱᱟ ᱪᱟᱞᱟᱣ ᱞᱟᱦᱟ ᱚᱱᱟᱛᱮ ᱩᱛᱩ ᱠᱚᱦᱚᱧ ᱫᱚᱦᱚ ᱟᱠᱟᱫᱟ ᱦᱟᱞᱠᱟᱼᱦᱟᱞᱠᱟ᱾
ᱟᱨ ᱤᱭᱟᱹ ᱴᱷᱤᱠ ᱜᱮᱭᱟ ᱛᱟᱦᱚᱞᱮ‌ ᱵᱩᱡᱫᱟᱢ ᱱᱚᱠᱟ ᱤᱧ ᱢᱤᱫ ᱫᱷᱟᱣ ᱚᱲᱟᱜ ᱥᱮᱫ ᱤᱧ ᱪᱟᱞᱟᱣ ᱞᱮᱱ ᱜᱮ ᱛᱟᱯᱚᱨᱮ ᱦᱟᱸᱜ ᱤᱧ ᱢᱮᱥᱮᱡ ᱟᱢᱟ᱾
ᱦᱮᱸ ᱢᱟ ᱟᱢ ᱤᱭᱟᱹ ᱥᱮᱫ ᱪᱟᱞᱟᱣ, ᱚᱲᱟᱜ ᱥᱮᱫ ᱪᱟᱞᱟᱜ ᱢᱮ ᱟᱨ ᱢᱮᱥᱮᱡ ᱟᱹᱧ ᱢᱮ ᱦᱟᱸᱜ ᱛᱤ ᱛᱤᱨᱮ᱾ ᱛᱤᱨᱮᱧ ᱯᱷᱳᱱᱟ ᱛᱤᱨᱮ ᱵᱟᱹᱧ ᱯᱷᱳᱱᱟ᱾ ᱫᱟᱜ ᱫᱚᱢᱮ ᱵᱤᱥᱤ ᱟᱠᱟᱣᱫᱟ ᱥᱮ ᱟᱹᱣᱨᱤᱭᱟᱜᱼᱟ, ᱦᱮᱸ᱾
ᱱᱟᱹᱭ ᱴᱦᱮᱱᱤᱧ ᱪᱟᱞᱟᱣ ᱦᱮᱡᱽ ᱞᱮᱱᱜᱮ᱾
ᱦᱮᱸ ᱢᱟ ᱴᱤ ᱴᱷᱤᱠ, ᱴᱷᱤᱠ ᱜᱮᱭᱟ ᱛᱟᱦᱚᱞᱮ ᱢᱟ ᱯᱦᱚ ᱢᱮᱥ, ᱢᱮᱥᱮᱡᱟᱭ ᱢᱮ᱾